ᱦᱮᱸ ᱟᱡᱚᱢᱚᱜ ᱠᱟᱱᱟ?
ᱦᱮᱸ ᱦᱮᱸ ᱜᱚᱢᱠᱮ ᱟᱡᱚᱢᱚᱜ ᱠᱟᱱᱟ᱾ ᱟᱨ ᱱᱮᱛᱟᱨ ᱫᱤᱱ ᱡᱟᱦᱟᱸᱭ ᱩᱱᱠᱩ ᱢᱟᱱᱮ ᱩᱱᱠᱩ ᱠᱷᱮᱛ ᱠᱚᱨᱮ ᱡᱟᱦᱟᱸᱭ ᱠᱚ ᱧᱟᱢᱚᱜᱼᱟ, ᱟᱨᱠᱤ ᱩᱱᱠᱩ ᱦᱚᱯᱚᱱ ᱠᱚ ᱠᱷᱮᱛ ᱠᱚᱨᱮ ᱵᱟᱠᱚ ᱧᱟᱢᱚᱜᱼᱟ, ᱩᱱᱠᱩ ᱠᱟᱴᱠᱚᱢ ᱩᱱᱠᱩ ᱫᱚ ᱟᱫᱚ ᱢᱟᱱᱮ ᱫᱷᱤᱨᱤ ᱠᱟᱴᱠᱚᱢ ᱞᱮᱠᱟ ᱫᱚ ᱵᱟᱝ ᱠᱟᱹᱴᱤᱡ ᱠᱟᱹᱴᱤᱡ ᱠᱚ ᱫᱮᱥᱤ ᱠᱟᱴ ᱠᱚᱢ ᱡᱟᱦᱟᱸᱭ ᱠᱚ ᱢᱮᱛᱟ ᱠᱚ ᱠᱟᱱᱟ ᱮᱠᱫᱚᱢ, ᱩᱱ ᱩᱱᱠᱩ ᱫᱚ ᱟᱪᱪᱷᱟ ᱫᱚ
ᱦᱮᱸ ᱦᱮᱸᱸ
ᱪᱷᱟ ᱫᱚ ᱚᱱᱠᱟ ᱫᱚ ᱵᱟᱠᱚ ᱵᱩᱡᱩᱜᱼᱟ᱾
ᱩᱱᱠᱩ ᱫᱚ ᱵᱟᱹᱫᱽ ᱠᱟᱴᱠᱚᱢ ᱠᱚ ᱢᱮᱛᱟ ᱠᱚ ᱠᱟᱱᱟ᱾
ᱦᱮᱸ ᱵᱟᱹᱫᱽ ᱠᱟᱴᱠᱚᱢ ᱦᱮᱸ ᱛᱚ ᱱᱚᱜᱼᱚᱭ ᱱᱚᱜ ᱱᱮᱛᱟᱨ ᱫᱤᱱ ᱜᱮᱛᱚ ᱠᱚ ᱧᱟᱢᱚᱜᱼᱟ, ᱚᱱᱟ ᱫᱟᱜ ᱫᱤᱱ ᱠᱚ ᱚᱱᱮ ᱠᱷᱮᱛ ᱠᱚᱨᱮ ᱡᱚᱠᱷᱚᱱ ᱵᱟᱠᱚ ᱪᱟᱥ ᱦᱚᱪᱚᱭᱟ ᱤᱭᱟᱹ ᱨ ᱥᱤ ᱦᱚᱪᱚᱭᱟᱠᱚᱥᱮ ᱟᱫᱚ ᱠᱷᱮᱛ ᱠᱚ ᱢᱟᱱᱮ ᱤᱭᱟᱹ ᱛᱟᱦᱚᱞᱮ ᱠᱷᱮᱛ ᱠᱚᱨᱮᱱᱟᱜ ᱤᱭᱟᱹ ᱠᱚᱦᱚᱸ ᱢᱟᱱᱮ ᱫᱷᱩᱲᱤ ᱚᱱᱟ ᱦᱟᱥᱟ ᱠᱚᱛᱮ ᱤᱭᱟᱹ ᱠᱚᱜᱼᱟ ᱥᱮ ᱵᱚᱰᱮ ᱠᱚᱜᱼᱟ, ᱟᱨ ᱮᱠᱫᱚᱢ ᱚᱱᱟ ᱠᱚᱨᱮ ᱠᱚ ᱫᱟᱲᱟ ᱵᱟᱲᱟᱭᱟ᱾
ᱩᱱᱠᱩ ᱫᱚ ᱩᱱᱠᱩ ᱫᱚᱻ ᱚᱱᱮ ᱡᱟᱸᱦᱟ ᱠᱚ ᱟᱵᱚ ᱵᱷᱟᱫᱚᱨ ᱵᱚᱸᱜᱟ ᱵᱟᱵᱚᱱ ᱞᱟᱹᱭᱟ ᱢᱤᱫᱴᱟᱹᱝ ᱠᱟᱛᱷᱟ ᱢᱮᱱᱟᱜ ᱠᱟᱫᱟ ᱡᱮ ᱵᱷᱟᱫᱚᱨ ᱵᱚᱸᱜᱟ ᱫᱚ ᱜᱷᱟᱨᱫᱤ ᱡᱟᱶᱟᱭ ᱦᱚᱸᱠᱚ ᱫᱟᱹᱲᱟ᱾
ᱦᱩᱸ
ᱟᱸᱡᱚᱢᱚᱜ ᱠᱟᱱᱟ ᱠᱟᱛᱷᱟ?
ᱦᱮᱸ ᱦᱮᱸ ᱟᱸᱡᱚᱢᱚᱜ ᱠᱟᱱᱟ᱾
ᱦᱮᱸ ᱛᱟᱦᱚᱞᱮ ᱩᱱᱠᱩ ᱫᱚ ᱦᱩᱭᱩᱜ ᱠᱟᱱᱟ ᱵᱷᱟᱹᱫᱚᱨ ᱵᱚᱸᱜᱟ ᱠᱤᱱᱛᱩ ᱫᱚᱢᱮ ᱠᱚ ᱥᱤᱵᱤᱞᱚᱜᱼᱟ᱾
ᱦᱮᱸ
ᱦᱮᱸ ᱟᱫᱚ ᱵᱷᱟᱫᱚᱨ ᱵᱚᱸᱜᱟ ᱫᱚ ᱜᱷᱟᱨᱫᱤ ᱡᱟᱶᱟᱭ ᱦᱚᱸᱠᱚ ᱫᱟᱹᱲᱟ ᱱᱚᱣᱟ ᱠᱟᱛᱷᱟ ᱫᱚ ᱱᱚᱣᱟ ᱠᱷᱟᱹᱛᱤᱨᱤᱧ ᱞᱟᱹᱭ
ᱦᱮᱸ ᱦᱮᱸ ᱦᱮᱸ ᱦᱮᱸ ᱦᱮᱸ ᱚᱱᱟ ᱠᱟᱛᱷᱟ ᱫᱚ ᱟᱸᱡᱚᱢ ᱦᱮᱸ ᱦᱮᱸ ᱟᱸᱡᱚᱢ ᱦᱩᱭ ᱟᱠᱟᱱᱟ᱾
ᱵᱷᱟᱫᱚᱨ ᱵᱚᱸᱜᱟ ᱫᱚᱵᱚᱱ ᱵᱟᱲᱟᱭᱟ ᱟᱹᱰᱤ ᱟᱹᱰᱤ ᱠᱟᱡᱟᱠᱮ ᱢᱟᱱᱮ ᱥᱤᱛᱩᱝᱼᱟᱭ ᱟᱨᱠᱤ᱾
ᱥᱤᱛᱩᱝ ᱟᱭ, ᱦᱮᱸ᱾
ᱦᱮᱸ ᱟᱫᱚ ᱡᱟᱦᱟᱸᱭ ᱜᱷᱟᱹᱨᱫᱤ ᱡᱟᱶᱟᱭ ᱠᱚ ᱡᱟᱦᱟᱸᱭ ᱠᱚ ᱛᱟᱸᱦᱮᱱᱟ ᱠᱩᱲᱤ ᱜᱤᱫᱽᱨᱟᱹ ᱚᱲᱟᱜ ᱨᱮ ᱜᱷᱟᱹᱨᱫᱤ ᱡᱟᱶᱟᱭ ᱞᱮᱠᱟ ᱛᱮᱠᱚ ᱛᱟᱦᱮᱱᱟ, ᱩᱱᱠᱩ ᱫᱚ ᱜᱷᱟᱹᱨᱫᱤ ᱡᱟᱶᱟᱭ ᱵᱚᱱ ᱟᱹᱜᱩ ᱠᱚᱣᱟ ᱪᱮᱫ ᱞᱟᱹᱜᱤᱫ ᱛᱮ ᱡᱮ ᱚᱸᱰᱮᱱᱟᱜ ᱚᱭ ᱚᱱᱮ ᱥᱟᱱᱟᱢᱟᱜ ᱪᱟᱥᱵᱟᱥ ᱨᱮᱭᱟᱜ ᱠᱟᱹᱢᱤ ᱡᱮᱢᱚᱱ ᱟᱭᱮ ᱧᱮᱞᱟᱭ ᱟᱨᱠᱤ, ᱡᱟᱦᱟᱸᱭ ᱚᱲᱟᱜ ᱡᱟᱸᱦᱟᱭ ᱚᱲᱟᱜ ᱨᱮᱫᱚ ᱠᱚᱲᱟ ᱜᱤᱫᱨᱟ ᱵᱟᱱᱩᱜ ᱠᱟᱜ ᱠᱚ ᱩᱱᱠᱩ ᱜᱮ ᱜᱷᱟᱹᱨᱫᱤ ᱡᱟᱶᱟᱭ ᱠᱚ ᱟᱜᱩ ᱟᱠᱚᱣᱟ ᱩᱱᱠᱩ ᱠᱩᱲᱤ ᱜᱤᱫᱽᱨᱟᱹ᱾ ᱦᱩᱭ ᱟᱫᱚ ᱛᱟᱦᱚᱞᱮ ᱠᱷᱟᱱ ᱫᱚ ᱫᱚᱢᱮ ᱥᱤᱛᱩᱝ ᱠᱷᱟᱹᱛᱤᱨ ᱛᱮ ᱩᱱᱠᱩ ᱫᱚ ᱚᱱᱮ ᱠᱟᱴ ᱠᱟᱴᱠᱚᱢ ᱥᱟᱞᱟᱜ ᱠᱚ ᱛᱩᱞᱩ ᱡᱟᱠᱟᱫ ᱠᱚᱣᱟ, ᱠᱟᱴᱠᱚᱢ ᱦᱚᱢ ᱧᱮᱞ ᱠᱚᱣᱟ ᱚᱱᱮ ᱵᱷᱟᱫᱚᱨ ᱵᱚᱸᱜᱟ ᱫᱚ ᱠᱤᱱᱛᱩ ᱮᱸ ᱡᱟᱦᱟᱸᱭ ᱜᱮᱠᱚ ᱚᱰᱚᱜᱚᱜᱼᱟ ᱩᱱᱠᱩ ᱫᱚ ᱠᱤᱱᱛᱩ ᱡᱟᱸᱦᱟ ᱠᱚᱠᱚ ᱥᱟᱵ ᱠᱚᱣᱟ ᱩᱱᱠᱩ ᱫᱚ ᱫᱚᱢᱮ ᱠᱚ ᱥᱮᱵᱮᱞᱚᱜᱼᱟ᱾ ᱯᱩᱱᱤᱭᱟᱹ, ᱵᱷᱟᱫᱚᱨ ᱵᱚᱸᱜᱟ ᱫᱚ ᱠᱷᱩᱵ ᱠᱚᱢ ᱜᱮᱠᱚ ᱧᱟᱢᱚᱜᱼᱟ ᱟᱨᱠᱤ, ᱠᱤᱱᱛᱩ ᱡᱟᱦᱟᱸ ᱠᱚ ᱠᱚ ᱧᱟᱢᱚᱜᱼᱟ ᱩᱱᱠᱩ ᱫᱚ ᱟᱹᱰᱤ ᱥᱮᱵᱮᱞᱟ ᱟᱨ ᱠᱤ ᱩᱱᱠᱩ ᱫᱚ ᱜᱮᱫ ᱠᱟᱴᱠᱚᱢ ᱜᱮ ᱫᱷᱤᱨᱤ ᱠᱟᱴᱠᱚᱢ ᱫᱚ ᱵᱟᱝ ᱵᱟᱹᱫ ᱠᱟᱴᱠᱚᱢ ᱜᱮ᱾
ᱚᱱᱟ ᱠᱟᱨᱚᱱ ᱞᱟᱹᱜᱤᱫ ᱜᱮᱛᱚ ᱚᱱᱟ ᱠᱟᱛᱷᱟ ᱫᱚᱠᱚ ᱞᱟᱹᱭ ᱟᱠᱟᱫᱟ ᱚᱱᱰᱮ ᱡᱟᱸᱦᱟᱢ
ᱮᱠᱫᱚᱢ ᱮᱠᱫᱚᱢ ᱦᱮᱸ ᱦᱮᱸ᱾ ᱢᱟᱱᱮ ᱤᱱᱟᱹ ᱚᱠᱛᱚ ᱨᱮᱱᱟᱜ ᱚᱱᱮ ᱡᱟᱦᱟᱸ ᱥᱤᱛᱩᱝ ᱨᱮᱭᱟᱜ ᱡᱟᱦᱟᱸ ᱛᱟᱠ ᱚᱱᱟ ᱫᱚ ᱠᱤᱱᱛᱩᱼᱼ ᱵ
ᱟᱹᱰᱤ ᱡᱳᱨ ᱜᱮᱭᱟ ᱮᱢᱱᱤ ᱛᱮᱢᱱᱤ ᱡᱚᱛᱼᱼ ᱡᱚᱛᱚ ᱠᱷᱚᱱᱚᱡ ᱥᱤᱛᱳᱝᱼᱟ ᱚᱱᱮ ᱵᱟᱹᱭᱥᱟᱹᱠᱷ ᱵᱚᱸᱜᱟ ᱡᱷᱮᱸᱴ ᱵᱚᱸᱜᱟ ᱠᱤᱱᱛᱩ ᱡᱟᱦᱟᱸ ᱚᱱᱟᱼᱼ ᱩᱱ ᱥᱚᱢᱚᱭ ᱡᱟᱦᱟᱸ ᱚᱱᱟ ᱧᱟᱢᱚᱜᱼᱟ ᱚᱱᱟ ᱩᱫᱽᱜᱟᱹᱨᱴᱟ ᱜᱚᱨᱚᱢ ᱵᱷᱟᱵᱽ, ᱮᱠᱫᱚᱢ ᱵᱟᱝ ᱥᱟᱦᱟᱜ ᱞᱮᱠᱟ ᱥᱤᱛᱳᱝ ᱫᱚ ᱱᱟᱥᱮᱱᱟᱜ ᱢᱤᱫ ᱜᱷᱟᱹᱲᱤᱡ ᱛᱮᱢ ᱥᱟᱦᱟᱣᱟ᱾ ᱛᱚ ᱫᱟᱨᱮ ᱩᱢᱩᱞ ᱨᱮᱢ ᱪᱟᱞᱟᱣ ᱮᱱᱟᱼᱼ ᱮᱠᱫᱚᱢ ᱱᱟᱥᱮᱱᱟᱜ ᱴᱷᱤᱠ ᱧᱚᱜ ᱮᱢ ᱵᱩᱡᱟ ᱠᱤᱱᱛᱩ ᱩᱱ ᱚᱠᱛᱚ ᱫᱚ ᱟᱢᱟᱜ ᱫᱚ ᱪᱮᱫ ᱦᱚᱸ ᱵᱟᱢ ᱪᱤᱠᱟ ᱫᱟᱲᱮᱭᱟᱜᱼᱟ᱾ ᱫᱟᱨᱮ ᱩᱢᱩᱞ ᱨᱮᱢ ᱛᱟᱦᱮᱱ ᱯᱷᱮᱱ ᱞᱟᱛᱟᱨ ᱨᱮᱢ ᱛᱟᱦᱮᱱ ᱟᱨ ᱡᱟᱦᱟᱸ ᱨᱮᱜᱮᱢ ᱛᱟᱦᱮᱱ᱾
ᱦᱩᱸ ᱦᱩᱸ
ᱟᱨ ᱤᱱᱟᱹ ᱵᱷᱟᱫᱚᱨ ᱵᱚᱸᱜᱟ ᱥᱚᱢᱚᱭ ᱫᱚ ᱵᱟᱹᱲ ᱚᱱᱮ ᱤᱭᱟᱹ ᱠᱟᱹᱢᱤ ᱠᱚ ᱪᱟᱞᱩ ᱟᱛᱚ ᱚᱱᱮᱼᱼ ᱦᱮᱲᱮᱫ ᱠᱚᱼᱼ
ᱦᱮᱸ ᱦᱮᱲᱦᱮᱫ,
ᱦᱳᱭ᱾
ᱮᱠᱫᱚᱢ ᱦᱮᱲᱦᱮᱫ ᱤᱭᱟᱹ ᱨᱮᱜᱮ ᱮᱠᱫᱚᱢᱼᱼ ᱤᱭᱟᱹ ᱚᱱᱠᱟ ᱵᱟᱝ ᱥᱟᱦᱟᱜ ᱦᱚᱲ ᱫᱚ ᱦᱟᱸᱜ ᱮᱠᱫᱚᱢ ᱜᱷᱩᱞ ᱜᱷᱩᱞᱟᱹ ᱛᱮᱢ ᱵᱟᱢ ᱛᱟᱦᱮᱸ ᱫᱟᱲᱮᱭᱟᱜᱼᱟ᱾
ᱦᱩᱸ ᱟᱠᱫᱚᱢ ᱵᱟᱝ᱾
ᱱᱚᱛᱮ ᱢᱟ ᱱᱟᱥᱮ ᱱᱟᱥᱮ ᱴᱷᱤᱯᱤ ᱴᱷᱤᱯᱤ ᱜᱟᱱ ᱦᱟᱸᱜ ᱫᱟᱜ ᱧᱩᱨᱩᱜ ᱠᱟᱱᱟ᱾ ᱵᱷᱟᱞ ᱮᱠᱫᱚᱢ ᱦᱟᱞᱠᱟ ᱦᱟᱞᱠᱟ ᱮᱱᱟᱱ ᱠᱷᱚᱱᱚᱡ ᱜᱮ ᱱᱚᱝᱠᱟᱭ ᱫᱚᱦᱚ ᱟᱠᱟᱫᱟ ᱦᱟᱸᱜ ᱫᱚᱦᱚ ᱫᱚ᱾
ᱦᱩᱸ᱾ ᱦᱮ ᱤᱱᱠᱟᱹ ᱜᱮ ᱡᱚᱨᱚᱭᱮᱫ ᱜᱮᱭᱟᱭ ᱟᱞᱮ ᱱᱚᱛᱮ ᱦᱚᱸ ᱡᱟᱦᱟᱸ ᱛᱤᱱ ᱠᱚᱨᱮᱫ᱾
ᱦᱮᱸ ᱯᱚᱨᱦᱮᱠ ᱨᱮ ᱦᱮᱸ,
ᱦᱩᱸ ᱦᱩᱸ ᱦᱩᱸ ᱵᱟᱨᱥᱤᱧ ᱜᱟᱱ ᱫᱚ ᱵᱮᱥ ᱵᱷᱟᱜᱤ ᱜᱮᱭ ᱫᱟᱜ ᱠᱮᱭᱟ ᱛᱟᱨᱯᱚᱨᱮᱼᱼ ᱟᱫᱚ ᱱᱚᱜᱚᱭ ᱛᱮᱦᱮᱧ ᱠᱷᱚᱱᱟᱜ ᱜᱮ ᱮᱠᱴᱩᱼᱼ ᱠᱚᱢ ᱠᱟᱜᱟᱭ ᱛᱮᱦᱮᱧ ᱫᱚ ᱩᱛᱩ ᱥᱮᱛᱳᱝ ᱦᱚᱸᱭ ᱥᱮᱛᱳᱝ ᱜᱩᱫ ᱞᱮᱫ ᱠᱮᱭᱟ ᱛᱟᱨᱯᱚᱨᱮ ᱢᱟᱡᱷᱮᱨᱮ ᱟᱵᱟᱨ ᱨᱮ ᱫᱟᱜ ᱠᱮᱫᱟ᱾ ᱛᱟᱨᱯᱚᱨᱮ ᱟᱵᱟᱨ ᱮ ᱥᱮᱛᱳᱝ ᱞᱮᱫ ᱜᱮᱭᱟ᱾
ᱦᱩᱸ᱾
ᱟᱫᱚ ᱚᱱᱮ ᱥᱤᱸᱜᱟᱹᱲ ᱵᱮᱲᱟ ᱩᱱ ᱥᱚᱢᱚᱭ ᱠᱷᱚᱱᱟᱜ ᱛᱮ ᱟᱨᱚ ᱦᱚᱸᱜ-ᱚᱭ ᱱᱚᱝᱼᱼ ᱟᱭᱟ ᱮ ᱤᱭᱟᱹ ᱟᱠᱟᱫᱟ᱾
ᱚᱻ
ᱟᱹᱰᱤ ᱫᱤᱱ ᱯᱚᱨᱮ ᱫᱟᱜ ᱟᱫ ᱵᱚᱱᱟ᱾
ᱱᱮᱛᱟᱨᱟᱜ ᱟᱵᱚᱦᱟᱣᱟ ᱛᱚ ᱠᱚᱱᱳ ᱴᱷᱤᱠ ᱜᱮ ᱵᱟᱹᱱᱩᱜᱼᱟ ᱛᱤᱱ ᱠᱚᱨᱮ ᱦᱟᱸᱜ ᱫᱟᱜ ᱜᱚᱫᱟ ᱛᱤᱱ ᱠᱚᱨᱮ ᱯᱷᱟᱸᱠ ᱜᱚᱫᱟ᱾ ᱴᱷᱤᱠ ᱜᱮ ᱵᱟᱹᱱᱩᱜ-ᱟ᱾
ᱤᱧ ᱱᱮᱜ-ᱮ ᱥᱮᱫᱤᱱ ᱢᱤᱫ ᱫᱤᱱ ᱡᱷᱟᱲᱜᱨᱟᱢ ᱤᱭᱩᱱᱤᱵᱷᱟᱨᱥᱤᱴᱤᱧ ᱪᱟᱞᱟᱣ ᱞᱮᱱᱟ, ᱦᱚᱭᱛᱚᱢ ᱟᱸᱡᱚᱢ ᱠᱟᱫ ᱜᱮᱭᱟ ᱟᱵᱚ ᱥᱟᱹᱫᱷᱩ ᱨᱟᱢᱪᱟᱸᱫᱽ ᱢᱩᱨᱢᱩ ᱤᱭᱩᱱᱤᱵᱷᱟᱨᱥᱤᱴᱤ ᱟᱨᱠᱤ᱾
ᱦᱮᱸ ᱦᱮᱸ ᱦᱮᱸ ᱟᱸᱡᱚᱢ ᱫᱚ ᱦᱳᱭ ᱠᱟᱱᱟ᱾
ᱦᱮᱸ ᱛᱚ ᱚᱸᱰᱮ ᱤᱧ ᱪᱟᱞᱟᱣ ᱞᱮᱱᱟᱧ ᱩᱱᱦᱳᱞᱳᱜᱼᱼ ᱢᱟᱱᱮ ᱤᱧ ᱢᱟ ᱨᱮᱱᱠᱳᱴ ᱫᱚ ᱢᱮᱱᱟᱜ ᱛᱤᱧᱟᱹ ᱟᱫᱚ ᱨᱮᱱᱠᱳᱴ ᱦᱚᱨᱚᱜ ᱠᱟᱛᱮ ᱫᱚ ᱟᱨᱼᱼ ᱵᱟᱥ ᱛᱮᱫᱚ ᱵᱟᱢ ᱪᱟᱞᱟᱜ-ᱟ ᱥᱮ᱾ ᱟᱨ ᱵᱟᱭᱤᱠ ᱯᱷᱟᱭᱤᱠ ᱠᱚᱛᱮ ᱜᱮ ᱦᱟᱸᱜ ᱚᱱᱟ ᱫᱚ ᱵᱷᱟᱜᱮ ᱟᱨᱠᱤ᱾ ᱟᱫᱚ ᱛᱟᱦᱞᱮ ᱠᱷᱟᱱ ᱫᱚ ᱨᱮᱱᱼᱼ ᱠᱳᱴ ᱢᱟ ᱵᱟᱹᱧ ᱤᱫᱤᱠᱟᱫ ᱟᱨ ᱤᱫᱤ ᱠᱟᱛᱮᱫ ᱦᱚᱸᱢ ᱪᱤᱠᱟᱹᱭᱟ ᱵᱟᱥ ᱨᱮᱫᱚ ᱛᱚ ᱵᱟᱢ ᱦᱚᱨᱚᱜ ᱫᱟᱲᱮᱭᱟᱜ-ᱟ ᱛᱟᱦᱞᱮᱼᱼ ᱟᱨ ᱪᱷᱟᱛᱟ ᱦᱚᱸ ᱛᱟᱦᱮᱸᱜ ᱠᱟᱱᱟ ᱪᱷᱟᱛᱟ ᱦᱚᱸ ᱵᱟᱹᱧ ᱤᱫᱤ ᱛᱟᱨᱟᱣ ᱠᱟᱫᱟ ᱪᱟᱛᱚᱢ ᱡᱟᱦᱟᱸ ᱟᱨᱠᱤ᱾ ᱴᱷᱤᱠ ᱟᱫᱚ ᱛᱟᱦᱞᱮ ᱚᱸᱰᱮ ᱜᱮ ᱢᱤᱫᱴᱟᱝ ᱤᱧ ᱦᱟᱛᱟᱣ ᱠᱮᱫᱟ ᱪᱟᱛᱚᱢ, ᱢᱟᱱᱮ ᱜᱷᱟᱱᱮ ᱜᱮ ᱥᱮ ᱛᱩᱝ ᱫᱟᱭ ᱜᱷᱟᱱᱮ ᱜᱮᱭ ᱵᱚᱱᱫᱚᱭᱮᱫᱟ, ᱛᱟᱦᱞᱮ ᱤᱱᱠᱟᱹ ᱠᱟᱛᱮ ᱢᱟ ᱵᱟᱝ ᱜᱟᱱᱚᱜ-ᱟ᱾ ᱛᱟᱦᱞᱮ ᱤᱱᱠᱟᱹ ᱩᱢᱩᱞ ᱠᱚᱜ-ᱟᱢ ᱛᱤᱱ ᱜᱷᱟᱹᱲᱤᱡ᱾
ᱦᱮᱸ᱾
ᱟᱨ ᱛᱟᱦᱞᱮ ᱤᱱᱟᱹ ᱛᱮ ᱢᱮᱱᱴᱮᱝ ᱦᱟᱛᱟᱣ ᱦᱩᱭᱮᱱᱟ ᱟᱱᱛᱮ ᱨᱮᱜᱮ ᱟᱨᱚ᱾
ᱟᱨ ᱱᱤᱭᱟᱹ ᱦᱚᱸ ᱱᱮᱛᱟᱨ ᱫᱤᱱ ᱫᱚ ᱨᱮᱱᱠᱳᱴ ᱦᱚᱨᱚᱜ ᱦᱚᱸ ᱡᱷᱟᱢᱮᱞᱟ ᱜᱮ, ᱢᱚᱱᱮ ᱠᱚᱨᱚ ᱡᱟᱦᱟᱸᱥᱮᱜ ᱮᱢ ᱪᱟᱞᱟᱜ ᱠᱟᱱᱟ᱾ ᱫᱟᱜ ᱫᱟᱜ ᱛᱮᱢ ᱛᱩᱫ ᱱᱟ ᱛᱟᱦᱞᱮ ᱨᱮᱱᱠᱩᱴᱮᱢ ᱦᱚᱨᱚᱜ ᱠᱮᱫᱟ, ᱠᱤᱪᱷᱩ ᱠᱷᱚᱱ ᱯᱚᱨ ᱜᱷᱟᱹᱲᱤᱡ ᱦᱟᱜ ᱧᱮᱞ ᱢᱮ ᱦᱟᱜ ᱫᱟᱜ ᱮ ᱯᱷᱟᱸᱠ ᱠᱮᱫᱟ, ᱟᱨ ᱚᱱᱟ ᱫᱟᱜ ᱯᱷᱟᱸᱠ ᱠᱟ ᱛᱮ ᱚᱱᱟ ᱨᱮᱱᱟᱜ ᱨᱮᱱᱠᱳᱴ ᱦᱚᱨᱚᱜ ᱫᱚ ᱮᱠᱫᱚᱢ ᱞᱟᱹᱭᱟᱢ ᱠᱟᱹᱱᱟᱧ ᱮᱠᱫᱚᱢ ᱜᱚᱨᱚᱢ ᱛᱮ ᱦᱚᱲᱢᱚ ᱠᱚ ᱮᱠᱟᱞ ᱜᱮ ᱵᱷᱟᱞᱮ ᱵᱟᱢ ᱵᱩᱡᱟ ᱫᱚᱢᱢᱮ ᱵᱤᱥᱟᱞ ᱜᱚᱨᱚᱢ ᱞᱟᱜᱟᱜ-ᱟ ᱵᱤᱥᱟᱞ, ᱟᱨᱚ ᱚᱸᱰᱮ ᱦᱚᱸ ᱟᱨᱚ ᱡᱩᱫᱤᱢ ᱛᱩᱫᱟ ᱟᱨᱚ ᱱᱟᱥᱮᱱᱟᱜ ᱯᱚᱨ ᱜᱮ ᱟᱨᱚ ᱦᱟᱸᱜ ᱫᱟᱜ ᱫᱟᱜ ᱮ ᱮᱛᱚᱦᱚᱵᱟ᱾ ᱛᱟᱦᱚᱞᱮ ᱦᱚᱨᱚᱜ ᱠᱟᱛᱮ ᱦᱚᱸ ᱛᱟᱦᱮᱸ ᱵᱟᱝ ᱜᱟᱱᱚᱜ-ᱟ᱾
ᱮ ᱦᱚᱜ-ᱚᱭ ᱨᱟᱵᱟᱝ ᱫᱤᱱ ᱡᱟᱦᱟᱸ ᱦᱩᱭᱩᱜ-ᱟ ᱥᱮ ᱨᱟᱵᱟᱝ ᱫᱤᱱ ᱠᱤᱱᱛᱩ ᱡᱩᱫᱤ ᱟᱵᱚ ᱨᱮᱱᱠᱳᱴ ᱵᱚᱱ ᱦᱚᱨᱚᱜ ᱠᱟᱜ-ᱟ ᱵᱟᱝ᱾
ᱦᱩᱸ᱾
ᱠᱤᱱᱛᱩ ᱛᱚᱠᱷᱚᱱ ᱫᱚ ᱠᱤᱱᱛᱩ ᱵᱤᱥᱟᱞ ᱢᱟᱱᱮ ᱢᱟᱱᱮ ᱟᱹᱰᱤ ᱜᱮ ᱵᱷᱟᱜᱮᱭᱟ ᱟᱨᱠᱤ᱾ ᱢᱟᱱᱮ ᱨᱟᱵᱟᱝ ᱫᱚ ᱡᱟᱹᱱᱤᱡ ᱠᱷᱟᱱ ᱵᱟᱭᱤᱠ ᱯᱦᱟᱭᱤᱠ ᱠᱚ ᱞᱟᱜᱟᱣ ᱨᱮᱫᱚ ᱥᱮᱭ ᱟᱹᱰᱤ ᱜᱤ ᱵᱷᱟᱜᱤ ᱜᱮ ᱵᱩᱡᱷᱟᱹᱜ-ᱟ᱾
ᱵᱟᱝᱠᱷᱟᱱ ᱫᱚ ᱨᱮᱱᱠᱳᱴ ᱦᱚᱨᱚᱜ ᱠᱟᱛᱮᱫ ᱜᱟᱹᱰᱤ ᱪᱟᱹᱞᱩ ᱫᱚ ᱟᱹᱰᱤ ᱜᱮ ᱤᱭᱟᱹ ᱜᱮᱭᱟ ᱜᱚᱨᱚᱢ ᱫᱤᱱ ᱫᱚ᱾
ᱩᱸᱦᱩᱸ ᱫᱚᱢᱮ ᱜᱮ ᱵᱷᱟᱜᱮ ᱜᱮ ᱵᱩᱡᱷᱟᱹᱜ-ᱟ ᱟᱨᱠᱤ᱾
ᱟᱨ ᱛᱦᱟᱞᱮ ᱜᱚᱝᱠᱮ ᱮᱠᱷᱚᱱ ᱫᱚ ᱛᱷᱟᱞᱮ ᱟᱯᱮ ᱚᱱᱛᱮ ᱫᱚ᱾ ᱪᱤᱱ ᱞᱤᱠᱟᱢ ᱢᱚᱱᱮᱭᱮᱫᱟ ᱢᱟᱱᱮ ᱮᱠᱷᱚᱱ ᱟᱵᱚ ᱥᱟ ᱥᱚᱢᱟᱡᱽ ᱨᱮ ᱯᱟᱲᱦᱟᱣ ᱠᱚᱨᱮᱱᱟᱜ ᱦᱟᱨ ᱫᱚ ᱪᱮᱫ ᱞᱮᱠᱟ ᱢᱮᱱᱟᱜ-ᱟ, ᱟᱵᱚ ᱥᱟᱱᱛᱟᱲ ᱥᱚᱢᱟᱡᱽ ᱨᱮ ᱟᱨᱠᱤ ᱪᱮᱫ ᱞᱮᱠᱟ ᱠᱚ ᱯᱟᱲᱦᱟᱜ ᱠᱟᱱᱟ ᱢᱟᱱᱮ ᱞᱟᱦᱟᱛᱮ ᱞᱮᱠᱟ ᱟᱵᱩ ᱠᱩ ᱞᱮᱠᱟ ᱥᱮ ᱠᱚᱢᱚᱜ ᱠᱟᱱᱟ?
ᱦᱟ ᱮᱠᱷᱚᱱ ᱫᱚ ᱯᱟᱲᱦᱟᱣ ᱫᱚᱠᱚ ᱯᱟᱲᱦᱟᱜ ᱠᱟᱱ ᱜᱮᱭᱟ ᱦᱟᱸᱜ, ᱠᱤᱱᱛᱩ
ᱚ ᱢᱟᱱᱮ ᱫᱚᱢᱮ ᱮᱠᱴᱟ ᱚᱝᱠᱟ ᱤᱭᱟᱹ ᱢᱟᱱᱮ ᱢᱚᱱᱮ ᱨᱤᱠᱷᱤᱲ ᱠᱟᱛᱮ ᱫᱚ ᱵᱟᱝᱟ᱾
ᱵᱟᱝ ᱦᱮᱸ ᱪᱟᱞᱟᱜ ᱠᱟᱹᱱᱟᱹᱧ ᱯᱟᱲᱦᱟᱜ ᱠᱚ ᱦᱩᱭᱩᱜ ᱠᱟᱱᱟ ᱦᱮᱸ᱾ ᱠᱷᱚᱱ ᱫᱚ ᱜᱚᱴᱟ ᱡᱚᱢ ᱠᱚ ᱧᱮᱞᱚᱜ ᱠᱟᱱᱟ ᱛᱤᱦᱤᱧ ᱮᱠᱷᱚᱱ ᱛᱚ ᱟᱨᱚ ᱜᱤᱫᱽᱨᱟᱹ ᱠᱚᱫᱚ ᱡᱚᱛᱚ ᱛᱚ ᱯᱷᱨᱤ ᱯᱷᱟᱭᱟᱨ ᱨᱮ ᱯᱟᱵᱡᱤ ᱦᱟᱱᱟ ᱱᱤᱭᱟᱹ ᱨᱮ ᱢᱚᱠᱛᱚ᱾
ᱟᱹᱰᱤ ᱜᱟᱱ ᱢᱟᱱᱮ ᱵᱟᱹᱲᱤᱡ ᱚᱝ ᱚᱨᱥᱚᱝ ᱨᱮ᱾ ᱠᱚ ᱞᱟᱵᱷᱟ ᱫᱤᱭᱟᱹ ᱠᱟᱱᱟ ᱟᱨᱠᱤ, ᱦᱩᱸ ᱦᱩᱸ᱾
ᱡᱟᱜᱮ ᱟᱵᱚ ᱫᱚ ᱚᱱᱟ ᱠᱚᱫᱚ ᱚᱠᱛᱚ ᱵᱚᱱ ᱛᱟᱵ ᱟᱹᱜᱩ ᱠᱮᱫᱟ, ᱢᱟᱱᱮ ᱱᱤᱭᱟᱹ ᱴᱟᱜ ᱡᱤᱱᱤᱥ ᱴᱟᱜ ᱫᱚ ᱵᱟᱝ ᱦᱩᱭ ᱠᱟᱱ ᱛᱟᱵᱚᱱᱟ᱾ ᱢᱳᱵᱟᱭᱤᱞ ᱦᱚᱸ ᱚᱝᱠᱟ ᱫᱚ ᱩᱱᱟᱹᱜ ᱴᱟᱜ ᱵᱟᱝ ᱛᱟᱦᱮᱸ ᱠᱟᱱ ᱨᱮᱦᱚᱸ ᱟᱨ ᱤᱱᱟᱹᱜᱮ ᱵᱷᱟᱞᱮ ᱠᱟᱛᱷᱟ, ᱟᱨ ᱢᱟᱱᱮ ᱮᱠᱷᱚᱱ ᱡᱟᱦᱟ ᱯᱚᱨᱤᱢᱟᱱ ᱢᱳᱵᱟᱭᱤᱞ ᱢᱮᱱᱟᱜ-ᱟ ᱟᱨ ᱡᱟ ᱯᱚᱨᱤᱢᱟᱱ ᱱᱚᱝᱠᱟ ᱦᱟᱱᱟ ᱱᱤᱭᱟᱹ ᱠᱚ᱾ ᱠᱚᱨᱟᱣ ᱫᱟ ᱦᱟᱱᱟ ᱱᱤᱭᱟᱹ ᱯᱟᱵᱡᱤ ᱯᱷᱨᱤ ᱯᱷᱟᱭᱟᱨ ᱛᱟᱨᱯᱚᱨ ᱵᱚᱦᱩ ᱠᱤᱪᱷᱩ ᱟᱨᱚ ᱱᱟᱱᱟ ᱦᱩᱱᱟᱹᱨ ᱜᱮᱢ ᱠᱚ ᱢᱮᱱᱟᱜ-ᱟ ᱥᱮ᱾
ᱦᱩᱸ ᱦᱩᱸ᱾ ᱟᱫᱚ ᱟᱵᱚ ᱫᱚ ᱵᱟᱵᱚᱱ ᱠᱷᱮᱞ ᱟᱠᱟᱫᱟ ᱱᱚᱣᱟ ᱦᱚᱸ ᱞᱟᱹᱭ ᱫᱚ ᱵᱟᱝ ᱴᱷᱤᱠ ᱠᱟᱱᱟ ᱟᱵᱚ ᱫᱚᱵᱚᱱ ᱠᱷᱮᱞ ᱠᱟᱫᱟ᱾ ᱠᱤᱱᱛᱩ ᱚᱱᱠᱟ ᱵᱷᱟᱵ ᱛᱮᱫᱚ ᱵᱟᱝ᱾
ᱵᱟᱝ ᱟᱨ ᱟᱵᱚ ᱫᱚ ᱢᱟᱱᱮ ᱡᱚᱠᱷᱚᱱ ᱟᱵᱚᱣᱟᱜ ᱦᱟᱛᱨᱮ ᱛᱤᱨᱮ ᱢᱳᱵᱟᱭᱤᱞ ᱦᱮᱡ ᱠᱟᱱᱟ, ᱢᱟᱱᱮ ᱦᱮᱸᱜ-ᱮ ᱠᱚᱞᱮᱡᱽ ᱚᱱᱟ ᱠᱚ ᱯᱚᱨᱮ᱾ ᱟᱨ ᱱᱮᱛᱟᱨ ᱛᱚ ᱵᱟᱝ ᱫᱚ ᱤᱥᱠᱩᱞ ᱠᱷᱚᱱ ᱛᱟᱦᱚᱞᱮ ᱛᱚᱠᱷᱚᱱ ᱤᱥᱠᱩᱞ ᱠᱷᱚᱱ ᱫᱚᱢ ᱵᱩᱡᱽ ᱫᱟᱲᱮᱜ ᱠᱟ ᱱᱟ ᱛᱚᱠᱷᱚᱱ ᱫᱚ ᱦᱚᱭᱛᱚ ᱟᱢ ᱦᱚᱸ ᱵᱟᱢ ᱵᱟᱲᱟᱭᱟ ᱡᱮ ᱪᱮᱜ ᱤᱧ ᱵᱮᱵᱚᱦᱟᱨᱟ᱾ ᱪᱮᱫ ᱵᱟᱝ ᱟᱫᱚ ᱟᱵᱚ ᱫᱚ ᱠᱚᱞᱮᱡᱽ ᱦᱚᱭᱛᱚᱨᱮ ᱫᱚ ᱵᱚᱱ ᱦᱮᱸᱪ ᱪᱮᱫ ᱤᱧ ᱧᱮᱞᱟ ᱪᱮᱫ ᱵᱟᱝ᱾ ᱟᱵᱚ ᱫᱚ ᱚᱱᱟ ᱫᱚ ᱡᱤᱱᱤᱥ ᱫᱚ ᱠᱚᱞᱮᱡᱽ ᱨᱮᱵᱚᱱ ᱵᱩᱡᱽ ᱛᱤᱭᱳᱜ ᱟᱠᱟᱫ ᱛᱮ ᱦᱳᱭᱛᱚ ᱩᱱᱟᱹᱜ ᱴᱟ ᱫᱚ ᱵᱟᱵᱚᱱ ᱦᱟᱱᱛᱮ ᱱᱟᱛᱮᱣ ᱠᱟᱱᱟ᱾
ᱦᱩᱸ ᱦᱩᱸᱦᱩᱸ᱾ ᱟᱫᱚ ᱱᱤᱛᱷᱚᱜ ᱫᱚ ᱡᱮᱢᱚᱱ ᱧᱮᱞᱚᱜᱚᱜ ᱠᱟᱱᱟ ᱵᱟᱹᱲᱛᱤ ᱠᱟᱭᱛᱮ ᱱᱩᱠᱩ ᱡᱟᱦᱟᱸᱭ ᱱᱟᱦᱟᱜ ᱨᱮᱱ ᱯᱟᱹᱴᱷᱩᱣᱟᱹ ᱠᱚ ᱯᱟᱴᱷᱟᱹᱣᱟᱹ ᱵᱟᱹᱵᱩ ᱢᱟᱹᱭ ᱛᱟᱠᱚ᱾ ᱵᱟᱹᱩ ᱠᱚ ᱠᱷᱮᱛᱨᱮ ᱛᱮᱫᱚ ᱠᱤᱱᱛᱩ ᱥᱚᱢᱚᱥᱥᱟ ᱜᱤᱭᱟ ᱠᱤᱱᱛᱩ ᱢᱟᱹᱭ ᱛᱟᱠᱚ ᱠᱷᱮᱛᱨᱮ ᱛᱮᱫᱚ ᱴᱷᱤᱠ ᱜᱤᱭᱟ ᱮᱠᱪᱩᱭᱮᱞᱤᱧ ᱞᱟᱹᱭᱟ᱾
ᱠᱟᱨᱚᱱ ᱩᱱᱠᱩ ᱫᱚ-ᱼ ᱩᱱᱠᱩ ᱩᱱᱠᱩ ᱠᱩᱲᱤ ᱜᱤᱫᱽᱨᱟᱹ ᱫᱚ ᱛᱚᱠᱷᱚᱱ ᱜᱮᱠᱚ ᱵᱤᱱᱛᱤᱨᱤᱡᱚᱜᱼᱟ ᱚᱞᱚᱜ ᱯᱟᱲᱦᱟᱣ ᱠᱷᱚᱱ ᱠᱚ ᱠᱷᱚᱚᱭ ᱪᱷᱩᱰᱟᱹᱨᱚᱜ-ᱟ ᱠᱚ ᱡᱩᱫᱤ ᱠᱚ ᱡᱟᱶᱟᱭ ᱠᱚᱣᱟ ᱥᱮ ᱩᱱᱤ ᱠᱩᱲᱤ ᱜᱤᱫᱽᱨᱟᱹ ᱡᱟᱦᱟᱸ ᱨᱮ ᱡᱩᱫᱤᱭ ᱡᱟᱶᱟᱭᱚᱜᱟᱭ ᱟᱡ ᱛᱮ ᱛᱚᱠᱷᱚᱱ ᱜᱮ᱾ ᱵᱟᱠᱷᱟᱱ ᱫᱚ ᱠᱤᱱᱛᱩ ᱩᱱᱤ ᱫᱚᱭ ᱯᱟᱲᱦᱟᱣᱠᱟᱵ ᱜᱮ ᱛᱟᱦᱮᱱᱟᱭ᱾ ᱢᱟᱱᱮ ᱫᱟᱲᱮᱜ ᱵᱟᱭ ᱫᱟᱲᱮᱭᱮᱜ ᱩᱱᱤ ᱫᱚ ᱠᱤᱱᱛᱩ ᱯᱟᱲᱦᱟᱜ ᱜᱮᱭᱟᱭ ᱟᱨᱠᱤ ᱟᱨ ᱱᱮᱛᱟᱨᱟᱜ ᱦᱮᱸ ᱦᱮᱸ ᱦᱮᱸ ᱟᱨ ᱱᱮᱛᱟᱨᱟᱜ ᱯᱟᱲᱦᱟᱣ ᱢᱟ ᱦᱚᱸᱜ-ᱚ ᱱᱚᱝᱠᱟ᱾ ᱮᱸ ᱟᱢᱫᱚᱢ ᱠᱚᱞᱮᱡᱽ ᱨᱮ ᱥᱮ ᱤᱥᱠᱩᱞ ᱨᱮ ᱦᱳᱠ ᱡᱟᱦᱟᱸ ᱨᱮᱜᱮ ᱟᱢᱮᱢ ᱮᱰᱢᱤᱥᱮᱱ ᱠᱚᱜᱼᱟ ᱟᱢ᱾ ᱯᱚᱨᱤᱠᱠᱷᱟᱢ ᱮᱢ ᱤᱫᱤᱭᱟ ᱢᱟᱱᱮ ᱟᱢᱫᱚᱢ ᱯᱟᱥ ᱤᱫᱤᱜᱤᱭᱟ ᱠᱚᱱᱳ ᱚᱥᱩᱵᱤᱫᱟ ᱵᱟᱹᱱᱩᱜ ᱟᱠᱟᱫᱟ᱾
ᱥᱮᱹᱭ ᱛᱚ ᱠᱟᱱᱟ᱾ ᱦᱮᱸ ᱚᱱᱟ ᱫᱚ ᱟᱢ ᱫᱚ ᱤᱥᱠᱩᱞᱮᱢ ᱪᱟᱞᱟᱜ ᱵᱟᱢ ᱪᱟᱞᱟᱜ᱾ ᱩᱱᱟᱹᱜᱴᱟ ᱵᱟᱭ ᱱᱚᱱᱱᱭᱟ ᱟᱨ ᱟᱵᱚ ᱩᱱ ᱚᱠᱛᱚ ᱛᱚ ᱛᱟᱦᱮᱸ ᱠᱟᱱᱟ ᱫᱤᱥᱟᱹᱭᱟᱢ ᱟᱵᱚᱣᱟᱜ ᱡᱮᱢᱚᱱ ᱯᱨᱟᱭᱢᱟᱨᱤ ᱤᱥᱠᱩᱞ ᱨᱮᱜᱮ ᱪᱤᱫ ᱞᱤᱠᱟ ᱢᱟᱥᱴᱟᱨ ᱠᱚ ᱢᱟ ᱢᱟᱨ ᱮᱢᱚᱜ ᱠᱟᱱ ᱛᱟᱦᱤᱱᱟ᱾
ᱦᱩᱸ ᱦᱩᱸ ᱫᱚᱢᱮ ᱫᱚᱢᱮ ᱜᱮ᱾
ᱟᱨ ᱮᱠᱷᱚᱱ ᱫᱚ ᱚᱱᱟ ᱠᱚ ᱡᱤᱱᱤᱥ ᱫᱚ ᱦᱚᱭᱛᱳ ᱵᱟᱹᱱᱩᱜ ᱟ ᱥᱮ ᱮᱠᱷᱚᱱ ᱫᱚ᱾ ᱛᱚ ᱚᱱᱟ ᱠᱚ ᱠᱷᱟᱹᱛᱤᱨ ᱛᱮ ᱦᱚᱭᱛᱚ ᱯᱟᱲᱦᱟᱣ ᱨᱮᱱᱟᱜ ᱯᱚᱨᱤᱢᱟᱱ ᱠᱤᱛᱩ ᱠᱚᱢᱚᱜ ᱠᱟᱱᱟ᱾
ᱦᱮᱸ ᱦᱮᱸ ᱚᱵᱚᱥᱟᱹᱭ ᱠᱚᱢᱚᱜ ᱠᱟᱱᱟ᱾ ᱟᱨ ᱚᱱᱟ ᱢᱟ ᱦᱩᱭ ᱱᱟ ᱠᱩᱲᱤ ᱜᱤᱫᱽᱨᱟᱹ ᱯᱟᱥᱴᱟᱧ ᱞᱟᱹᱭ ᱠᱮᱜ-ᱟ᱾ ᱠᱤᱱᱛᱩ ᱠᱚᱲᱟ ᱜᱤᱫᱽᱨᱟᱹ ᱠᱷᱮᱛᱨᱮ ᱛᱮᱫᱚ ᱚᱱᱟ ᱨᱮᱭᱟᱜ ᱩᱞᱴᱟᱹ ᱧᱮᱞᱚᱜᱚᱜ ᱠᱟᱱᱟ᱾ ᱤᱭᱟᱹ ᱦᱟᱴ ᱯᱟᱛᱟ-ᱼ ᱮᱸ ᱯᱟᱛᱟ ᱪᱷᱟᱛᱟ ᱤᱱᱟᱹ ᱠᱚᱠᱚ ᱫᱟᱬᱟᱱ ᱠᱟᱱᱟ᱾ ᱦᱟᱺᱰᱤ ᱯᱟᱹᱣᱨᱟ ᱧᱩ ᱤᱴᱟ ᱥᱤᱴᱟ ᱨᱮᱠᱚ ᱟᱥᱚᱠᱛᱚᱜ ᱠᱟᱱᱟ ᱟᱨ ᱛᱟᱨᱯᱚᱨᱮ ᱦᱳᱭᱳᱜ ᱠᱟᱱ ᱛᱟᱢᱟ ᱵᱳᱭ ᱢᱟᱫᱽᱫᱷᱚᱢᱤᱠ ᱦᱚᱭᱛᱚ ᱠᱳᱱᱳ ᱨᱚᱠᱚᱢ ᱠᱟᱛᱮ ᱠᱚ ᱯᱟᱥ ᱫᱟ ᱟᱨ ᱵᱟᱠᱷᱟᱱ ᱮᱭᱤᱪ ᱮᱥ ᱫᱚᱠᱚ ᱯᱟᱥ ᱫᱟ ᱟᱫᱚ ᱠᱚᱞᱮᱡᱽ ᱨᱮ ᱦᱚᱭᱛᱚᱭ ᱵᱷᱚᱛᱛᱤᱭᱮᱱᱟ ᱟᱫᱚ ᱠᱤᱱᱛᱩ ᱠᱚᱞᱮᱡᱽ ᱫᱚ ᱵᱟᱭ ᱥᱮᱱ ᱞᱮᱱᱟᱭ᱾ ᱟᱫᱚ ᱩᱱᱤ ᱫᱚ ᱪᱮᱫ ᱮ ᱪᱤᱠᱟᱹ ᱠᱮᱫᱟᱭ? ᱩᱱᱤ ᱫᱚ ᱟᱫᱚ ᱦᱟᱱᱮ ᱵᱟᱦᱨᱮ ᱠᱟᱹᱢᱤ᱾ ᱪᱮᱱᱱᱟᱭ, ᱵᱳᱢᱵᱟᱭ, ᱜᱩᱡᱽᱨᱟᱴ᱾
ᱵᱟᱭ ᱦᱮᱸ᱾ ᱦᱮᱸ ᱟᱨ ᱠᱚᱞᱮᱡᱽ ᱨᱮ ᱵᱷᱚᱛᱛᱤᱭᱮᱱ ᱨᱮᱦᱚᱸ ᱢᱟᱱᱮ ᱟᱫᱷᱟ ᱟᱫᱷᱩᱨᱟᱹ ᱨᱮᱜᱮ ᱵᱟ, ᱹᱜᱤ ᱵᱟᱹᱜᱤ ᱠᱮᱫᱟ᱾ ᱚᱱᱮ ᱚᱱᱠᱟ ᱧᱮᱞᱚᱜ ᱠᱟᱱᱟ᱾
ᱦᱮᱸ ᱟᱫᱚ ᱛᱟᱨᱯᱷᱚᱞᱮ ᱪᱤᱠᱟᱹᱜ ᱠᱟᱱᱟ? ᱩᱱᱠᱩ ᱡᱚᱠᱷᱚᱱ ᱜᱮ ᱚᱱᱠᱟᱱ ᱚᱞ ᱠᱚ ᱩᱢᱮᱨ ᱨᱮ ᱴᱟᱠᱟ ᱯᱚᱭᱥᱟ ᱥᱟᱵ ᱠᱚ ᱯᱟᱹᱨᱠᱟᱹᱜ ᱠᱟᱱᱟ ᱥᱮ᱾ ᱟᱸᱡᱚᱢᱚᱜ ᱠᱟᱱᱟ ᱨᱚᱲ ᱤᱧᱟᱹᱜ?
ᱦᱮᱸ ᱟᱸᱡᱚᱢᱚᱜ ᱠᱟᱱᱟ᱾
ᱡᱚᱠᱷᱚᱱ ᱚᱞᱯᱚ ᱚᱞᱯᱚ ᱩᱢᱮᱨ ᱨᱮ ᱩᱱᱠᱩ ᱴᱟᱠᱟ ᱯᱚᱭᱥᱟ ᱩᱱᱟᱹᱜ ᱜᱟᱱ ᱴᱟᱠᱟ ᱯᱚᱭᱥᱟ ᱥᱟᱵ ᱠᱚ ᱯᱟᱹᱨᱠᱟᱹᱜ ᱟᱭ᱾ ᱟᱫᱚ ᱠᱤᱱᱛᱩ ᱫᱚᱦᱲᱟ ᱠᱟᱭᱛᱮ ᱢᱟᱱᱮ ᱚᱞᱚᱜ ᱯᱟᱲᱦᱟᱣ ᱨᱮᱫᱚ ᱟᱫᱚ ᱚᱱᱠᱟᱱ ᱢᱚᱱᱮ ᱫᱚ ᱵᱟᱝ ᱵᱟᱹᱭᱥᱟᱹᱜ ᱠᱟᱱ ᱛᱟᱠᱚᱣᱟ᱾
ᱦᱮᱸ ᱟᱥᱚᱞᱮ ᱢᱤᱫ ᱫᱷᱟᱣ ᱢᱟᱱᱮ ᱩᱰᱩᱠ ᱪᱟᱞᱟᱣᱱᱟ ᱱᱤᱛ ᱦᱚᱸ ᱢᱤᱫ ᱫᱷᱟᱣ ᱩᱰᱩᱠ ᱪᱟᱞᱟᱣᱱᱟ ᱦᱮᱸᱻᱦᱮᱸ
ᱟᱨ ᱛᱟᱦᱚᱞᱮ ᱤᱱᱟᱹ ᱠᱷᱟᱹᱛᱤᱨ ᱛᱮ ᱵᱟᱠᱷᱟᱱ ᱮᱢᱱᱤ ᱟᱵᱚ ᱚᱲᱟᱜ ᱠᱚᱨᱮ ᱪᱟᱥ ᱪᱟᱥ ᱠᱟᱹᱢᱤ ᱵᱟᱥ ᱠᱟᱹᱢᱤ ᱨᱮᱫᱚ ᱴᱷᱤᱠ ᱜᱮᱭᱟ ᱚᱥᱩᱵᱤᱫᱷᱟ ᱵᱟᱹᱱᱩᱜ ᱟᱠᱟᱫᱟ ᱠᱤᱱᱛᱩ ᱡᱚᱠᱷᱚᱱ ᱜᱮ ᱵᱟᱦᱨᱮᱭ ᱪᱟᱞᱟᱜ ᱠᱟᱱᱟ ᱛᱚᱠᱷᱚᱱ ᱫᱚ ᱠᱤᱱᱛᱩ ᱩᱱᱤ ᱟᱹᱛᱷᱟᱢ ᱴᱟᱠᱟ ᱟᱛᱮᱭ ᱟᱹᱛᱷᱟᱢ ᱴᱟᱠᱟ ᱟᱭᱟᱜ ᱛᱤᱨᱮᱭ ᱦᱤᱡᱩᱜ ᱠᱟᱱᱟ ᱟᱨ ᱠᱤ᱾ ᱟᱫᱚ ᱩᱱᱤ ᱛᱚᱠᱷᱚᱱᱮ ᱢᱚᱱᱮᱭᱮᱫᱟᱭ ᱡᱮ ᱚᱞᱚᱜ ᱯᱟᱲᱦᱟᱜ ᱤᱧ ᱪᱮᱫᱟᱜ ᱱᱤᱛᱚᱜ ᱜᱮᱛᱚ ᱱᱚᱜᱼᱚᱭ ᱱᱩᱱᱟᱹᱜ ᱴᱟᱠᱟᱧ ᱱᱚᱝᱠᱟᱱ ᱠᱟᱛᱷᱟ ᱟᱨᱠᱤ ᱦᱮᱸᱮᱸ ᱠᱤᱱᱛᱩ
ᱚᱲᱟᱜ ᱦᱚᱲ ᱦᱚᱸ ᱪᱮᱫ ᱦᱮᱸ ᱚᱲᱟᱜ ᱦᱚᱲ ᱦᱚᱸ ᱪᱮᱫ ᱠᱚ ᱢᱮᱛᱟᱭᱟ ᱚᱸᱰᱮ ᱚᱲᱟᱜ ᱦᱚᱲ ᱠᱚᱦᱚᱸ ᱴᱟᱠᱟ ᱠᱚᱭ ᱠᱩᱞ ᱠᱩ ᱠᱟᱱᱟ ᱥᱚᱝᱥᱟᱨ ᱪᱟᱹᱞᱩ ᱞᱟᱹᱜᱤᱫ᱾ ᱛᱟᱦᱚᱞᱮ ᱢᱮᱫᱟ ᱦᱚᱸᱜᱼᱚᱭ ᱛᱚ ᱵᱟᱵᱩ ᱴᱷᱤᱠ ᱜᱮᱭᱟ ᱱᱚᱭ ᱴᱟᱠᱟ ᱯᱚᱭᱥᱟ ᱠᱩᱠ ᱮᱫᱟ ᱛᱟᱦᱚᱞᱮ ᱚᱥᱩᱵᱤᱫᱷᱟ ᱛᱮᱜᱮ ᱵᱟᱹᱱᱩᱜᱼᱟ ᱦᱮᱸ ᱥᱟᱢᱚᱭᱤᱠ ᱠᱤᱪᱷᱩ
ᱦᱮᱸ ᱟᱫᱚ ᱱᱚᱝᱠᱟ ᱠᱟᱱᱟ ᱛᱟᱨᱯᱚᱨᱮ᱾ ᱟᱫᱚ ᱛᱟᱦᱚᱞᱮ ᱠᱷᱟᱱ ᱫᱚ ᱦᱚᱭᱛᱚ ᱵᱟᱦᱨᱮ ᱨᱮ ᱛᱟᱦᱮᱱ ᱠᱟᱱᱟ ᱵᱟᱦᱨᱮ ᱠᱟᱹᱢᱤᱭᱮᱜᱼᱟ ᱛᱟᱨᱯᱚᱨᱮ ᱤᱱᱠᱟᱹ ᱦᱤᱡᱩᱜ ᱠᱟᱱᱟᱭ ᱥᱮᱨᱢᱟ ᱫᱤᱱ ᱨᱮ ᱢᱤᱫ ᱫᱤᱱ ᱦᱮᱠ ᱤᱭᱟᱹ ᱢᱤᱫ ᱫᱷᱟᱣ ᱦᱚ ᱠᱤᱢᱵᱟ ᱵᱟᱨ ᱫᱷᱟᱣ ᱜᱮ ᱦᱚᱠ᱾ ᱪᱷᱚ ᱢᱟᱥ ᱚᱱᱛᱚᱨ ᱜᱮ ᱦᱚᱠ ᱟᱫᱚ ᱦᱤᱡᱩᱜ ᱠᱟᱱᱟᱭ ᱦᱮᱡ ᱠᱤᱱᱛᱩ ᱚᱱᱮ ᱡᱮ ᱡᱟᱦᱟᱸ ᱡᱟᱦᱟᱸ ᱴᱟᱠᱟᱭ ᱯᱚᱭᱥᱟᱭ ᱠᱟᱢᱟᱣ ᱟᱹᱜᱩᱭᱮᱜᱼᱟ ᱚᱱᱟ ᱠᱤᱱᱛᱩ ᱱᱚᱰᱮ ᱯᱷᱟᱞᱛᱩ ᱠᱟᱹᱢᱤ ᱨᱮᱭ ᱢᱟᱱᱮ ᱤᱱᱵᱷᱮᱥᱴ ᱫᱟᱭ ᱥᱮ ᱠᱷᱚᱨᱚᱪ ᱪᱟᱵᱟᱭ ᱫᱟᱭ ᱵᱩᱡᱷᱟᱹᱜ ᱠᱟᱱᱟ ᱠᱟᱛᱷᱟᱭ᱾
ᱦᱮᱸ ᱦᱮᱸ ᱦᱮᱸ ᱟᱫᱚ ᱛᱟᱦᱚᱞᱮ ᱤᱱᱟᱹᱨᱮ ᱪᱤᱠᱟᱹᱜ ᱠᱟᱱᱟ ᱟᱫᱚ ᱫᱮ ᱟᱨᱚ ᱯᱚᱭᱥᱟ ᱪᱟᱵᱟᱭᱮᱱ ᱛᱟᱭᱟ ᱟᱨᱚ ᱵᱟᱦᱨᱮ ᱠᱟᱹᱢᱤ ᱫᱟᱹᱲ ᱟᱜ ᱢᱮ ᱾
ᱦᱮᱸ ᱦᱮᱸ ᱚᱱᱠᱟ ᱜᱮ ᱪᱟᱹᱞᱩᱜ ᱠᱟᱱᱟ ᱮᱠᱷᱚᱱ ᱛᱚ᱾
ᱦᱮᱸ ᱟᱵᱚ ᱱᱚᱣᱟ ᱫᱚ᱾ ᱱᱚᱣᱟ ᱫᱚ ᱠᱤᱱᱛᱩ ᱟᱵᱚ ᱢᱟᱱᱮ ᱥᱟᱱᱛᱟᱲᱮᱢ ᱞᱟᱹᱭᱟ ᱟᱨ ᱵᱟᱝᱠᱷᱟᱱ ᱫᱤᱠ ᱫᱤᱠᱩ ᱠᱚᱢ ᱞᱟᱹᱭᱤᱠ ᱚᱱᱟ ᱠᱚ ᱢᱚᱫᱽᱫᱷᱮ ᱨᱮᱫᱚ ᱠᱤᱱᱛᱩ ᱵᱚᱦᱩᱛ ᱯᱷᱟᱨᱟᱠ ᱢᱮᱱᱟᱜ ᱟᱠᱟᱫᱟ᱾
ᱦᱮᱸ